ᱦᱮᱞᱳ
ᱦᱮᱞᱳ
ᱦᱮᱸ ᱟᱸᱡᱚᱢᱚᱜ ᱠᱟᱱᱟ ᱨᱚᱲ
ᱦᱮᱸ ᱟᱸᱡᱚᱢᱚᱜ ᱠᱟᱱᱟ
ᱦᱮᱸ ᱛᱚ ᱛᱤᱦᱤᱧ ᱫᱚ ᱟᱯᱮ ᱥᱮᱫ ᱪᱮᱫ ᱞᱮᱠᱟᱭ ᱫᱟᱜ ᱠᱮᱫᱟ
ᱛᱮᱦᱮᱧ ᱫᱚ ᱫᱟᱜ ᱠᱮᱫ ᱜᱮᱭᱟᱭ ᱮᱱᱟᱝ ᱫᱚ ᱫᱚᱢᱮ ᱫᱟᱜᱮᱜ ᱛᱟᱦᱮᱸᱜ-ᱟᱭ᱾ ᱥᱮᱛᱟᱜ ᱠᱷᱚᱱ ᱟᱫᱚ ᱱᱤᱛᱚᱜ ᱫᱚ ᱠᱟᱹᱴᱤᱡ ᱯᱷᱟᱠ ᱠᱟᱫᱟᱭ᱾ ᱨᱤᱢᱤᱞ ᱫᱚ ᱨᱤᱢᱤᱞ ᱠᱟᱫᱟᱭ
ᱦᱚᱸ ᱦᱮ ᱦᱮᱸ ᱱᱚᱛᱮ ᱟᱞᱮ ᱥᱮᱫ ᱦᱚᱸ ᱚᱱᱠᱟᱜ ᱜᱮ ᱥᱮᱛᱟᱜ ᱵᱮᱲᱟ ᱫᱟᱜ ᱵᱟᱲᱟᱭᱮᱫ ᱛᱟᱦᱮᱸᱱᱟ ᱟᱫᱚ ᱱᱤᱛᱳᱜ ᱫᱚ ᱦᱟᱸᱜ ᱨᱤᱢᱤᱞ ᱠᱟᱫ ᱟᱭ ᱵᱟᱭ ᱫᱟᱜᱮᱜᱼᱟ ᱱᱤᱛᱳᱜ ᱫᱚ ᱦᱟᱸᱜ
ᱚ
ᱩ ᱛᱟᱦᱚᱞᱮ ᱱᱚᱣᱟ ᱟᱵᱚᱣᱟᱜ ᱪᱤᱠᱤ ᱛᱮ ᱟᱯᱮᱥᱮᱫ ᱫᱚ ᱢᱟᱱᱮ ᱛᱤᱱᱟᱹᱜ ᱜᱟᱱ ᱠᱚ ᱯᱟᱲᱦᱟᱜ ᱠᱟᱱᱟ ᱟᱛᱳ ᱫᱤᱥᱚᱢ ᱨᱮᱱ ᱦᱚᱲ ᱠᱚ ᱟᱵᱚᱨᱮᱱ ᱥᱟᱱᱛᱟᱲ ᱦᱚᱲ ᱠᱚ
ᱯᱟᱲᱦᱟᱜ ᱠᱟᱱ ᱜᱮᱭᱟ ᱠᱚ ᱢᱟᱱᱮ ᱩᱱᱟᱹᱜ ᱫᱚ ᱵᱟᱝ ᱵᱟᱝᱞᱟ ᱛᱮᱜᱮ ᱵᱮᱥᱤ ᱠᱟᱭᱛᱮ ᱠᱚ ᱯᱟᱲᱦᱟᱜ ᱠᱟᱱᱟ ᱪᱤᱠᱤ ᱛᱮᱫᱚ ᱢᱤᱫ ᱵᱟᱨ ᱦᱚᱲ ᱜᱮᱠᱚ ᱯᱟᱲᱦᱟᱜ ᱠᱟᱱᱟ ᱠᱚ᱾
ᱚ ᱟᱪᱪᱷᱟ ᱾ ᱦᱮᱸ ᱟᱫᱚ ᱚᱱᱠᱟ ᱱᱚᱜ-ᱚᱭ ᱛᱚ ᱩᱱᱟᱹᱜ ᱫᱚ ᱦᱟᱸᱜ ᱟᱹᱣᱨᱤ
ᱪᱤᱠᱤ ᱛᱮᱢ ᱯᱟᱲᱦᱟᱜ ᱢᱟᱱᱮ ᱜᱤᱫᱽᱨᱟᱹ ᱠᱚ ᱡᱩᱫᱤᱢ ᱯᱟᱲᱦᱟᱣ ᱠᱚᱣᱟ ᱛᱟᱦᱚᱞᱮ ᱢᱟᱪᱮᱫ ᱠᱚᱦᱚᱸ ᱵᱟᱹᱱᱩᱜ ᱠᱚᱣᱟ ᱢᱟᱪᱮᱛᱟᱹᱱᱤ ᱠᱚᱦᱚᱸ ᱵᱟᱹᱱᱩᱜ ᱠᱚᱣᱟ ᱟᱫᱚ ᱪᱤᱠᱟᱹᱛᱮ ᱜᱤᱫᱽᱨᱟᱹ ᱫᱚ ᱯᱟᱲᱦᱟᱣ ᱠᱟᱛᱮᱫ ᱠᱚ ᱞᱟᱦᱟ ᱤᱫᱤᱜᱼᱟ ᱟᱨ ᱵᱟᱝᱞᱟ ᱵᱟᱝᱞᱟ ᱛᱮᱠᱷᱟᱱ ᱫᱚ ᱜᱚᱢᱠᱮ ᱠᱚ ᱥᱮᱨ ᱠᱚ ᱢᱮᱱᱟᱜ ᱠᱚᱣᱟ
ᱚᱱᱟ ᱠᱷᱟᱹᱛᱤᱨ ᱛᱮ ᱩᱱᱟᱹᱜ ᱫᱚ ᱵᱟᱝ ᱠᱚ ᱯᱟᱲᱦᱟᱜ ᱠᱟᱱᱟ ᱾ᱯᱟᱲᱦᱟᱜ ᱫᱚᱠᱚ ᱯᱟᱲᱦᱟᱜ ᱠᱟᱱᱟ
ᱦᱮᱸ᱾ ᱦᱮᱸ ᱦᱮᱸ ᱠᱟᱛᱷᱟ ᱫᱚ ᱚᱱᱟ ᱦᱚᱸ ᱠᱟᱱ ᱜᱮᱭᱟ ᱟᱫᱚ ᱚᱱᱠᱟ ᱟᱹᱛᱩ ᱫᱤᱥᱚᱢ ᱨᱮ ᱚᱱᱠᱟ ᱡᱟᱦᱟᱸᱭ ᱪᱤᱠᱤ ᱵᱟᱲᱟᱭ ᱦᱚᱲᱟᱱ ᱡᱩᱫᱤ ᱵᱟᱝᱠᱚ ᱞᱟᱦᱟ ᱦᱤᱡᱩᱜᱼᱟ ᱛᱟᱦᱚᱞᱮ ᱠᱷᱟᱱ ᱫᱚ ᱩᱱᱠᱩ ᱦᱚᱸ ᱚᱠᱚᱭ ᱯᱟᱲᱦᱟᱣ ᱠᱚᱜᱮᱭᱟ ᱟᱫᱚ ᱚᱱᱠᱟ ᱵᱟᱰᱟᱭᱟᱱ ᱦᱚᱲ ᱠᱚ ᱠᱚ ᱛᱟᱦᱮᱸ ᱞᱮᱱᱠᱷᱟᱱ ᱚᱱᱠᱟ ᱯᱨᱟᱭᱢᱟᱨᱤ ᱥᱮ ᱦᱟᱭ ᱤᱥᱠᱩᱞ ᱠᱚᱨᱮ
ᱦᱮᱸ᱾
ᱯᱟᱲᱦᱟᱣ ᱞᱮᱠᱚ ᱠᱷᱟᱡᱽ ᱫᱚ ᱦᱩᱭᱩᱜ ᱜᱮᱭᱟ ᱾ ᱟᱫᱚ ᱚᱱᱟᱜᱮ ᱜᱟᱨᱡᱮᱱ ᱠᱚ ᱵᱷᱚᱨᱥᱟ ᱵᱟᱠᱚ ᱵᱩᱡᱽ ᱮᱫᱟ ᱚᱱᱟᱜᱮ ᱩᱱᱟᱹᱜ ᱵᱟᱝᱠᱚ ᱯᱟᱲᱦᱟᱣ ᱦᱚᱪᱚᱭᱮᱫ ᱠᱚᱣᱟ ᱢᱟᱱᱮ ᱵᱮᱥᱤᱨ ᱵᱷᱟᱜᱽ ᱜᱮ ᱵᱟᱝᱞᱟ ᱛᱮᱠᱚ ᱯᱟᱲᱦᱟᱣ ᱦᱚᱪᱚᱭᱮᱫ ᱠᱚᱣᱟ᱾
ᱦᱳᱭ᱾
ᱦᱮᱸ᱾ ᱟᱨ ᱚᱱᱠᱟ ᱛᱟᱦᱚᱞᱮ ᱟᱵᱚᱣᱟᱜ ᱥᱚᱯᱛᱟ ᱨᱮᱭᱟᱜ ᱯᱚᱨᱚᱵᱽ ᱠᱚᱫᱚ ᱟᱯᱮ ᱥᱮᱫ ᱪᱮᱫ ᱠᱚ ᱦᱩᱭᱩᱜ ᱜᱮᱭᱟ?
ᱪᱮᱫ ᱨᱮᱭᱟᱜ?
ᱟᱵᱚ ᱥᱟᱶᱛᱟ ᱨᱮᱱᱟᱜ ᱚᱱᱟ ᱯᱚᱨᱚᱵᱽ ᱠᱚ᱾
ᱯᱚᱨᱚᱵᱽ ᱠᱚᱫᱚ
ᱥᱮ ᱚᱱᱠᱟ ᱵᱟᱭ ᱦᱩᱭᱩᱜ ᱜᱮᱭᱟ᱾ ᱢᱟᱜ ᱢᱚᱬᱮ ᱠᱚᱜᱮ ᱦᱩᱭᱩᱜ ᱜᱮᱭᱟ ᱢᱟᱜ ᱢᱚᱬᱮ ᱫᱚ ᱟᱯᱮ ᱥᱮᱫ ᱫᱚ ᱚᱱᱠᱟ ᱪᱮᱫ ᱵᱚᱸᱜᱟ ᱦᱩᱭᱩᱜ ᱜᱮᱭᱟ ᱢᱟᱜ ᱢᱚᱬᱮ ᱫᱚ?
ᱢᱟᱜ ᱢᱚᱬᱮ ᱫᱚ ᱵᱟᱹᱭᱥᱟᱹᱠᱷ ᱵᱚᱸᱜᱟ ᱵᱟᱹᱭᱥᱟᱹᱠᱷ ᱵᱚᱸᱜᱟ ᱯᱩᱨᱱᱤᱢᱟ ᱨᱮ᱾
ᱦᱚᱭ᱾ ᱢᱟᱱᱮ ᱵᱟᱹᱭᱥᱟᱹᱠᱷ ᱢᱟᱱᱮ ᱚᱱᱠᱟ ᱡᱚᱠᱷᱚᱱ ᱢᱟᱱᱮ ᱟᱨᱟᱢᱵᱚᱜᱼᱟ ᱵᱟᱹᱭᱥᱟᱹᱠᱷ ᱡᱷᱮᱸᱴ ᱟᱥᱟᱲ
ᱦᱮᱸ ᱦᱮᱸ᱾
ᱟᱫᱚ ᱡᱟᱨ ᱡᱮᱢᱚᱱ ᱟᱛᱳ ᱨᱮ ᱚᱱᱠᱟ ᱚᱠᱟᱴᱟᱜ ᱪᱟᱸᱫᱚ ᱨᱮ ᱠᱚ ᱢᱟᱱᱟᱣᱟ
ᱟᱢᱵᱟᱵᱛᱤ ᱦᱟᱹᱵᱤᱡ ᱜᱮᱠᱚ ᱢᱟᱜᱽ ᱢᱚᱬᱮ ᱫᱚᱠᱚ ᱢᱟᱜ ᱢᱚᱸᱬᱮᱜᱼᱟ᱾ ᱟᱢᱵᱟᱵ ᱚᱛᱤ ᱯᱟᱨᱚᱢ ᱞᱮᱱᱠᱷᱟᱱ ᱟᱫᱚ ᱵᱟᱝᱠᱚ ᱢᱟᱜᱽ ᱢᱚᱸᱲᱮᱜᱼᱟ᱾
ᱚ ᱟᱪᱪᱷᱟ ᱾ ᱦᱮᱸ ᱟᱫᱚ ᱟᱯᱮ ᱚᱱᱠᱟ ᱯᱨᱟᱭ ᱯᱨᱚᱛᱤ ᱥᱮᱨᱢᱟ ᱜᱮᱯᱮ ᱢᱟᱜ ᱢᱚᱸᱬᱮᱜᱼᱟ ᱥᱮ ᱚᱱᱠᱟ ᱵᱟᱨ ᱥᱮᱨᱢᱟ ᱥᱮ ᱯᱮ ᱥᱮᱨᱢᱟ ᱯᱚᱨ ᱯᱚᱨ
ᱵᱟᱝᱼᱟ ᱯᱨᱚᱛᱤ ᱥᱮᱨᱢᱟ ᱫᱚ ᱵᱟᱝᱞᱮ ᱢᱟᱜ ᱢᱚᱸᱬᱮᱜᱼᱟ᱾ ᱯᱮ ᱥᱮᱨᱢᱟ ᱯᱚᱨᱯᱚᱨ᱾
ᱚ ᱟᱪᱪᱷᱟ᱾
ᱟᱨ ᱵᱟᱦᱟ ᱫᱚ ᱯᱨᱚᱛᱤ ᱥᱮᱨᱢᱟ ᱜᱮ ᱦᱩᱭᱩᱜᱼᱟ᱾
ᱵᱟᱦᱟ ᱫᱚ ᱚᱠᱟ ᱪᱟᱸᱫᱳ ᱨᱮᱯᱮ ᱵᱟᱦᱟᱜ ᱜᱮᱭᱟ?
ᱯᱷᱟᱹᱜᱩᱱ ᱵᱚᱸᱜᱟ ᱜᱮ ᱯᱷᱟᱹᱜᱩᱱ ᱵᱚᱸᱜᱟ ᱨᱮᱞᱮ ᱵᱟᱦᱟᱜᱼᱟ᱾
ᱚ ᱦᱮᱸ ᱵᱟᱝᱢᱟ ᱠᱤᱪᱷᱩ ᱠᱤᱪᱷᱩ ᱟᱹᱛᱩ ᱨᱮᱫᱚ ᱱᱚᱝᱠᱟ ᱦᱚᱸ ᱟᱸᱡᱚᱢ ᱟᱠᱟᱱᱟ ᱵᱟᱝᱢᱟ ᱪᱟᱹᱛ ᱵᱚᱸᱜᱟ ᱦᱚᱸᱠᱚ ᱵᱟᱦᱟᱜ ᱠᱟᱱᱟ ᱚᱱᱟᱫᱚ ᱦᱮᱸ ᱟᱫᱚ ᱦᱮᱸ ᱵᱟᱝ ᱥᱚᱢᱚᱱᱟ ᱚᱱᱟ ᱫᱚ ᱵᱟᱝᱵᱚᱱ ᱞᱟᱹᱭ ᱠᱮᱭᱟ ᱡᱮ ᱚᱠᱟ ᱟᱛᱳ ᱨᱮ ᱥᱮ ᱫᱤᱥᱚᱢ ᱨᱮ ᱪᱮᱫ ᱞᱮᱠᱟ ᱠᱚ ᱢᱟᱱᱟᱣ ᱮᱫᱟ
ᱩᱱᱠᱩ ᱡᱚᱫᱤ ᱦᱟᱯᱲᱟᱢ ᱦᱟᱯᱲᱟᱢ ᱠᱚ ᱞᱟᱦᱟ ᱠᱷᱚᱱ ᱚᱱᱠᱟ ᱜᱮᱠᱚ ᱢᱟᱱᱟᱣ ᱟᱹᱜᱩ ᱠᱟᱫᱟ ᱾ ᱟᱨ ᱪᱤᱠᱟᱹᱛᱮ ᱱᱤᱛᱚᱜ ᱠᱚ ᱵᱚᱫᱚᱞᱟ ᱵᱟᱝ ᱠᱚ ᱵᱚᱫᱞᱟ᱾
ᱦᱳᱭ ᱦᱳᱭ ᱮᱠᱫᱚᱢ ᱱᱚᱣᱟ ᱫᱚ ᱮᱠᱟᱞ ᱥᱟᱹᱨᱤ ᱠᱟᱛᱷᱟ ᱜᱮ ᱛᱚ ᱟᱵᱚ ᱱᱤᱛᱚᱜ ᱱᱚᱜᱼᱚᱭ ᱡᱮ ᱟᱨ ᱥᱟᱶᱛᱟ ᱨᱮ ᱱᱚᱜᱚᱭ ᱚᱨᱠᱮᱥᱴᱟᱨ ᱠᱚ ᱦᱩᱭᱩᱜ ᱠᱟᱱᱟ ᱦᱮᱸᱥᱮ ᱧᱤᱫᱟᱹ ᱯᱨᱳᱜᱨᱟᱢ ᱛᱚ ᱧᱤᱫᱟᱹ ᱯᱨᱳᱜᱨᱟᱢ ᱨᱮ ᱚᱱᱠᱟ ᱟᱵᱚ ᱟᱵᱚ ᱥᱟᱶᱛᱟ ᱥᱚᱢᱟᱡᱽ ᱨᱮᱱ ᱠᱚᱲᱟ ᱜᱤᱫᱽᱨᱟᱹ ᱠᱩᱲᱤ ᱜᱤᱫᱽᱨᱟᱹ ᱠᱚ ᱾ ᱫᱚᱢᱮ ᱠᱚ ᱪᱟᱞᱟᱣ ᱠᱟᱛᱮ ᱠᱚ ᱮᱱᱮᱡ ᱠᱟᱱᱟ ᱛᱚ ᱾ ᱱᱚᱣᱟ ᱵᱟᱨᱮᱛᱮ ᱪᱮᱫ ᱮᱢ ᱞᱟᱹᱭᱟ ᱱᱚᱣᱟ ᱦᱩᱭ ᱩᱪᱤᱛ ᱠᱟᱱᱟ ᱥᱮ ᱵᱟᱝ ᱠᱟᱱᱟ? ᱡᱮ ᱱᱚᱝᱠᱟᱮ ᱟᱵᱚᱣᱟᱜ ᱥᱚᱢᱟᱡᱽ ᱞᱟᱦᱟᱜ ᱠᱟᱱᱟ ᱥᱮ ᱾ ᱛᱟᱭᱚᱢ ᱨᱮᱜᱮ ᱛᱟᱦᱮᱱ ᱠᱟᱱᱟ ᱾
ᱚᱱᱠᱟ ᱛᱮᱫᱚ ᱟᱵᱚᱣᱟᱜ ᱥᱚᱢᱟᱡᱽ ᱫᱚ ᱵᱟᱝ ᱞᱟᱦᱟᱜᱼᱟ ᱾ ᱢᱤᱫᱴᱮᱱ ᱯᱨᱳᱜᱨᱟᱢ ᱦᱩᱭᱩᱜ ᱠᱟᱱᱟ ᱟᱨ ᱠᱩᱲᱤ ᱜᱤᱫᱽᱨᱟᱹ ᱠᱚᱠᱚ ᱪᱟᱞᱟᱜ ᱠᱟᱱᱟ ᱠᱚ ᱮᱱᱮᱡ ᱠᱟᱱᱟ ᱠᱚ ᱥᱮ ᱾ ᱚᱱᱟ ᱫᱚ ᱵᱷᱟᱜᱤ ᱫᱚ ᱵᱟᱝ ᱦᱩᱭᱩᱜ ᱠᱟᱱᱟ ᱟᱵᱚᱣᱟᱜ ᱥᱟᱶᱛᱟ ᱥᱚᱢᱟᱡᱽ ᱜᱮ ᱾ ᱮ ᱞᱚᱴᱚᱢ ᱤᱫᱤᱭ ᱫᱟᱠᱚ
ᱦᱳᱭ ᱦᱳᱭ ᱮᱠᱫᱚᱢ ᱮᱠᱟᱫ ᱪᱮᱫᱟᱜ ᱥᱮ ᱚᱨᱠᱮᱥᱴᱟᱨ ᱨᱮᱫᱚ ᱟᱵᱚᱣᱟᱜ ᱥᱟᱶᱛᱟ ᱤᱫᱤ ᱠᱟ ᱠᱟᱛᱮᱫ ᱫᱚ ᱚᱸᱰᱮ ᱫᱚ ᱦᱟᱸᱜ ᱾ ᱵᱟᱭᱩᱫᱩᱜ ᱮᱫᱟ
ᱡ ᱤᱭᱟᱹ ᱡᱩᱫᱤ ᱦᱩᱭ ᱠᱚᱜᱼᱟ ᱤᱭᱟᱹ ᱾ ᱯᱨᱳᱜᱨᱟᱢ ᱯᱨᱳᱜᱨᱟᱢ ᱵᱟᱝ ᱯᱨᱳᱜᱨᱟᱢ ᱵᱟᱫᱛᱮ ᱡᱩᱫᱤ ᱦᱩᱭ ᱠᱚᱜᱼᱟ ᱾ ᱮ ᱡᱟᱛᱨᱟ ᱠᱚ ᱡᱩᱫᱤ ᱦᱩᱭ ᱠᱚᱜᱼᱟ ᱜᱟᱭᱟᱱ ᱦᱩᱭ ᱠᱚᱜᱼᱟ ᱾ ᱥᱤᱧ ᱥᱤᱝᱨᱟᱹᱭ ᱠᱚ ᱦᱩᱭ ᱠᱚᱜᱼᱟ ᱛᱟᱦᱚᱞᱮ ᱠᱷᱟᱱ ᱫᱚ ᱟᱹᱰᱤᱜ ᱱᱟᱯᱟᱭ ᱠᱚᱜᱼᱟ ᱾
ᱦᱮᱸ ᱦᱮᱸ ᱱᱚᱶᱟ ᱫᱚ ᱮᱠᱫᱚᱢ ᱥᱟᱹᱨᱤ ᱠᱟᱛᱷᱟ ᱠᱟᱱᱟ ᱡᱮᱦᱮᱛᱩ ᱟᱵᱚ ᱾ ᱞᱟᱛᱟᱨ ᱨᱮ ᱚᱠᱟ ᱞᱮᱠᱟ ᱠᱟᱛᱮᱫ ᱞᱟᱦᱟᱥᱮᱫ ᱠᱚ ᱥᱮ ᱾ ᱵᱚᱱ ᱞᱟᱦᱟᱜᱼᱟ ᱚᱱᱟ ᱠᱚᱫᱚ ᱜᱟᱭᱟᱱ ᱛᱟᱞᱟ ᱛᱮᱦᱚᱸ ᱵᱚᱱ ᱩᱫᱩᱜ ᱫᱟᱲᱮᱭᱟᱜᱼᱟ ᱥᱮ ᱾ ᱚᱱᱟ ᱡᱟᱛᱨᱟ ᱛᱟᱞᱟᱛᱮ ᱚᱱᱟ ᱠᱚᱫᱚ ᱵᱚᱨᱚᱝ ᱴᱷᱤᱠᱜᱮᱭᱟ ᱢᱮᱱᱠᱷᱟᱱ ᱾ ᱢᱮᱱᱠᱷᱟᱱ ᱚᱨᱠᱮᱥᱴᱟᱨ ᱠᱚ ᱯᱨᱳᱜᱨᱟᱢ ᱫᱚ ᱩᱱᱟᱹᱜ ᱫᱚ ᱾
ᱟᱨ ᱱᱮᱛᱟᱨ ᱫᱚ ᱦᱮᱸ ᱱᱮᱛᱟᱨ ᱫᱚ ᱠᱤᱪᱷᱩ ᱠᱤᱪᱷᱩ ᱡᱟᱭᱜᱟ ᱨᱤᱧ ᱧᱮᱞ ᱮᱫᱟ ᱾ ᱢᱟᱜ ᱢᱚᱬᱮ ᱡᱚᱠᱷᱚᱱ ᱦᱩᱭᱩᱜ ᱠᱟᱱᱟ ᱢᱟᱜ ᱢᱚᱬᱮ ᱦᱩᱭᱱᱟ ᱾ ᱱᱟᱭᱠᱮ ᱠᱚᱠᱚ ᱱᱟᱠᱮ ᱡᱚᱠᱷᱚᱱ ᱠᱚ ᱚᱲᱟᱜ ᱛᱮᱠᱚ ᱵᱟᱭ ᱠᱮᱫᱮᱭᱟ ᱚᱱᱟ ᱯᱚᱨᱮ ᱾ ᱯᱮ ᱟᱠᱷᱲᱟ ᱵᱟᱝᱠᱷᱟᱱ ᱢᱚᱬᱮ ᱟᱠᱷᱲᱟ ᱞᱟᱜᱽᱲᱮ ᱠᱚ ᱮᱱᱮᱡᱟ ᱾
ᱦᱮᱸ ᱦᱮᱸ
ᱚᱱᱟ ᱮᱱᱮᱡ ᱚᱱᱟ ᱮᱱᱮᱡ ᱯᱩᱨᱟᱹᱣ ᱠᱟᱛᱮᱜ ᱾ ᱛᱟᱯᱚᱨᱮ ᱚᱱᱟ ᱫᱚ ᱵᱟᱝᱠᱚ ᱮᱱᱮᱡᱟ ᱡᱮ ᱢᱟᱜ ᱢᱚᱬᱮ ᱾ ᱢᱩᱪᱟᱹᱫ ᱢᱟᱜ ᱢᱚᱬᱮ ᱦᱩᱭᱱᱟ ᱡᱮ ᱱᱚᱣᱟ ᱜᱮᱵᱚᱱ ᱮᱱᱮᱡᱟ ᱚᱱᱟ ᱫᱚ ᱵᱟᱝ ᱾ ᱢᱟᱭᱤᱠ ᱵᱚᱠᱥ ᱛᱮᱠᱚ ᱮᱱᱮᱡᱟ ᱾ ᱟᱨ ᱚᱠᱟ ᱚᱠᱟ ᱚᱠᱟ ᱚᱠᱟ ᱟᱹᱛᱳ ᱠᱚᱨᱮ ᱫᱩᱧ ᱧᱮᱞ ᱠᱟᱫᱟ ᱾ ᱯᱨᱳᱜᱨᱟᱢ ᱠᱚ ᱟᱹᱜᱩᱭᱫᱟ ᱚᱱᱟ ᱫᱚ ᱵᱟᱭ ᱴᱷᱤᱠᱩᱜ ᱠᱟᱱᱟ ᱥᱮ ᱾
ᱦᱮᱸ ᱦᱮᱸ ᱱᱚᱣᱟ ᱠᱚᱨᱮᱜ ᱡᱟᱦᱟᱸ ᱟᱵᱚᱣᱟᱜ ᱱᱚᱜᱼᱚᱭ ᱡᱮ ᱵᱟᱦᱟ ᱦᱮᱱᱟᱜ ᱛᱟᱵᱚᱱᱟ ᱢᱟᱜ ᱢᱚᱬᱮ ᱦᱮᱱᱟᱜ ᱛᱟᱵᱚᱱᱟ ᱾ ᱚᱱᱟ ᱫᱤᱱ ᱨᱮᱫᱚ ᱵᱚᱠᱥ ᱠᱚᱛᱮ ᱫᱚ ᱮᱱᱮᱡ ᱫᱚ ᱮᱠᱟᱞ ᱩᱪᱤᱛ ᱫᱚ ᱵᱟᱝ ᱠᱟᱱᱟ ᱾ ᱟᱨ ᱚᱱᱟ ᱫᱤᱱ ᱦᱤᱞᱳᱜ ᱫᱚ ᱚᱨᱠᱮᱥᱴᱟᱨ ᱟᱹᱜᱩ ᱠᱚᱦᱚᱸ ᱵᱟᱝ ᱩᱪᱤᱛ ᱾ ᱦᱮᱸ ᱮᱢᱱᱤ ᱯᱷᱟᱸᱠᱟ ᱫᱤᱱ ᱨᱮ ᱟᱹᱜᱩᱭ ᱢᱮ ᱴᱷᱤᱠ ᱜᱮᱭᱟ ᱢᱮᱱᱠᱷᱟᱱ ᱱᱝᱠᱟ ᱾ ᱟᱵᱚᱣᱟᱜ ᱤᱭᱟᱹ ᱫᱤᱱ ᱠᱚᱨᱮ ᱫᱚ ᱵᱟᱝ ᱟᱹᱜᱩ ᱜᱮ ᱞᱟᱹᱠᱛᱤ ᱠᱟᱱᱟ ᱾
ᱦᱩᱸ ᱦᱳᱭ
ᱦᱮᱸ ᱟᱫᱚ ᱱᱚᱝᱠᱟ ᱛᱟᱦᱞᱮ ᱫᱟᱬᱟᱱ ᱠᱚᱫᱚ ᱚᱱᱠᱟ ᱚᱠᱟ ᱠᱚᱨᱮᱢ ᱪᱟᱞᱟᱣ ᱵᱟᱲᱟ ᱠᱟᱱᱟ ᱥᱮ ᱾ ᱚᱠᱟ ᱫᱟᱬᱟᱱ ᱠᱚᱨᱮ ᱪᱟᱞᱟᱜ ᱨᱮᱱᱟᱜ ᱤᱪᱪᱷᱟᱹ ᱦᱮᱱᱟᱜ ᱛᱟᱢᱟ?
ᱫᱟᱬᱟᱱ ᱪᱟᱞᱟᱜ ᱢᱮᱱᱟᱜᱼᱟ ᱵᱟᱝ ᱧᱟᱢᱚᱜ ᱠᱟᱱᱟ ᱾
ᱚ ᱟᱪᱪᱷᱟ ᱚᱱᱠᱟ
ᱦᱩᱸ
ᱚᱠᱛᱚ ᱢᱟᱱᱮ ᱚᱲᱟᱜ ᱠᱚᱨᱮ ᱠᱷᱚᱱᱟᱜ ᱜᱮ ᱵᱟᱵᱮᱱ ᱥᱚᱢᱚᱭᱚᱜ ᱠᱟᱱᱟ ᱥᱮ ᱡᱟᱦᱱᱟᱜ ᱪᱮᱫ ᱠᱚᱢ ᱪᱤᱠᱟᱹᱭᱛᱮ? ᱚᱠᱛᱚ ᱵᱟᱢ ᱧᱟᱢᱮᱜᱼᱟ ᱾
ᱚᱲᱟᱜ ᱠᱷᱚᱱ ᱚᱲᱟᱜ ᱠᱚ ᱨᱮᱱᱟᱜ ᱠᱟᱹᱢᱤ ᱠᱚ ᱟᱨ ᱥᱟᱶ ᱾ ᱛᱮ ᱤᱧ ᱦᱚᱧ ᱚᱞ ᱯᱟᱲᱦᱟᱜ ᱠᱟᱱᱟ ᱾
ᱟᱪᱪᱷᱟ
ᱚᱱᱟ ᱠᱷᱟᱹᱛᱤᱨ ᱚᱠᱛᱚ ᱠᱚ ᱵᱟᱝ ᱧᱟᱢᱚᱜ ᱠᱟᱱ ᱠᱷᱟᱹᱛᱤᱨ ᱫᱟᱬᱟᱱ ᱠᱚ ᱵᱟᱹᱞᱤᱧ ᱪᱟᱞᱟᱜ ᱠᱟᱱᱟ ᱾
ᱚ ᱟᱪᱪᱷᱟ ᱛᱟᱦᱞᱮ ᱚᱞᱚᱜ ᱯᱟᱲᱦᱟᱜ ᱫᱚ ᱛᱤᱱ ᱥᱟᱜᱤᱧ ᱪᱟᱞᱟᱜ ᱠᱟᱱ ᱛᱟᱵᱮᱱᱟ?
ᱱᱚᱜ ᱚᱭ ᱮᱢᱮ ᱞᱤᱧ ᱠᱚᱢᱯᱞᱤᱴ ᱾ ᱠᱮᱫᱟ ᱱᱤᱭᱟᱹ ᱵᱟᱨ ᱢᱤᱰᱤᱭᱟᱢ ᱛᱮᱜᱮ ᱾
ᱚ ᱟᱪᱪᱷᱟ ᱛᱚ ᱢᱤᱰᱤᱭᱟᱢ ᱛᱮ ᱚᱱᱠᱟ ᱠᱮᱞᱟᱥ ᱠᱚ ᱪᱮᱫ ᱞᱮᱠᱟ ᱦᱩᱭᱩᱜ ᱛᱟᱦᱮᱱ ᱜᱮᱭᱟ?
ᱠᱞᱟᱥ ᱠᱚᱫᱚ ᱡᱚᱠᱷᱚᱱ ᱯᱨᱟᱭᱢᱟᱨᱤ ᱥᱤᱥᱠᱩᱞ ᱨᱤᱧ ᱯᱟᱲᱦᱟᱜ ᱠᱟᱱ ᱛᱟᱦᱮᱸᱜᱟ ᱛᱚᱠᱷᱚᱱ ᱫᱚ ᱜᱚᱢᱠᱮ ᱠᱚ ᱩᱱᱟᱹᱜ ᱫᱚ ᱵᱟᱝ ᱠᱚ ᱾ ᱛᱟᱦᱮᱸ ᱠᱟᱱᱟ ᱠᱚ
ᱦᱮᱸ ᱦᱮᱸ
ᱛᱚᱠᱷᱚᱱ ᱫᱚ ᱩᱱᱟᱹᱜ ᱵᱷᱟᱜᱮ ᱞᱮᱠᱟ ᱯᱟᱲᱦᱟᱣ ᱫᱚ ᱵᱟᱝ ᱦᱳᱭ ᱠᱟᱱᱟ ᱾ ᱚᱠᱛᱚ ᱚᱠᱛᱚ ᱚᱠᱛᱚ ᱨᱮ ᱯᱩᱛᱷᱤ ᱯᱟᱛᱷᱟᱢ ᱵᱟᱞᱮ ᱧᱟᱢ ᱠᱟᱫᱟ ᱾ ᱟᱨ ᱡᱚᱠᱷᱚᱱ ᱢᱟᱫᱷᱚᱢᱤᱠ ᱡᱚᱠᱷᱚᱱ ᱢᱟᱫᱷᱚᱢᱤᱠᱤᱧ ᱮᱢᱟ ᱛᱚᱠᱷᱚᱱ ᱦᱚᱸ ᱩᱱᱟᱹᱜ ᱢᱚᱸᱡᱽ ᱫᱚ ᱯᱟᱲᱦᱟᱣ ᱫᱚ ᱵᱟᱝ ᱦᱳᱭ ᱠᱟᱱᱟ ᱾ ᱜᱚᱢᱠᱮ ᱠᱚᱜᱮ ᱵᱟᱝᱱᱩᱜ ᱠᱚᱣᱟ ᱦᱮᱸ ᱟᱹᱰᱤ ᱟᱱᱟᱴ ᱮᱴᱠᱮ ᱾ ᱮᱴᱠᱮᱴᱚᱨᱮ ᱥᱟᱢᱟᱝ ᱤᱭᱟᱹ ᱠᱟᱛᱮᱜ ᱯᱟᱲᱦᱟᱣ ᱦᱳᱭ ᱠᱟᱱᱟ ᱾
ᱦᱮᱸ ᱢᱟᱱᱮ ᱡᱟᱭᱦᱳᱠ ᱡᱟᱭᱦᱳᱠ ᱚᱱᱟ ᱜᱮ ᱟᱹᱰᱤ ᱥᱟᱨᱦᱟᱣ ᱨᱮᱭᱟᱜ ᱾ ᱡᱮ ᱟᱵᱚᱣᱟᱜ ᱡᱟᱱᱟᱢ ᱟᱲᱟᱝ ᱛᱮᱢ ᱯᱟᱲᱦᱟᱜ ᱠᱟᱱᱟ ᱾ ᱦᱮᱸ ᱯᱩᱭᱞᱩ ᱯᱩᱭᱞᱩ ᱫᱚ ᱵᱟᱲᱟᱭ ᱢᱮᱱᱟᱜ ᱜᱮᱭᱟ ᱡᱮ ᱯᱩᱭᱞᱩ ᱯᱩᱭᱞᱩ ᱫᱚ
ᱠᱚᱞᱮᱡᱽ ᱞᱟᱭᱤᱯᱷ ᱨᱮᱦᱚᱸ ᱦᱮᱸ ᱠᱚᱞᱮᱮᱡ ᱞᱟᱭᱤᱯᱷ ᱨᱮᱦᱚᱸ ᱚᱱᱠᱟᱜ ᱜᱮ ᱜᱚᱝᱠᱮ ᱠᱚᱦᱚᱸ ᱵᱟᱹᱱᱩᱜ ᱠᱚᱣᱟ ᱾ ᱢᱟᱛᱨᱚ ᱥᱚᱯᱛᱟᱦᱚ ᱨᱮ ᱵᱟᱨᱥᱤᱧ ᱾ ᱯᱮ ᱫᱤᱱ ᱠᱮᱞᱟᱥ ᱦᱳᱭᱳᱜ ᱠᱟᱱ ᱛᱟᱦᱮᱸᱜᱼᱟ ᱚᱱᱠᱟ ᱠᱟᱛᱮᱜ ᱜᱮ ᱚᱱᱟ ᱦᱚᱸ ᱯᱮ ᱥᱮᱨᱢᱟ ᱠᱟᱴ ᱾ ᱟᱣ ᱠᱟᱴᱟᱣ ᱠᱮᱫ ᱫᱟᱞᱤᱧ ᱟᱨ ᱮᱢᱨᱤᱤᱧ ᱮᱢ ᱨᱮ ᱡᱚᱠᱷᱚᱱᱤᱧ ᱵᱷᱚᱨᱛᱤᱭᱮᱱᱟ ᱛᱚᱠᱷᱚᱱ ᱦᱚᱸ ᱟᱨ ᱜᱚᱝᱠᱮ ᱠᱚ ᱵᱟᱝᱠᱚ ᱛᱟᱦᱮᱸ ᱠᱟᱱᱟ ᱠᱮᱞᱟᱥ ᱠᱚ ᱩᱱᱟᱹᱜ ᱢᱚᱸᱡᱽᱛᱮ ᱵᱟᱝ ᱦᱩᱭᱩᱜ ᱠᱟᱱ ᱛᱟᱦᱮᱸᱫᱼᱟ ᱾ ᱱᱤᱡᱮ ᱛᱮᱜᱮ ᱠᱚᱨᱟᱣ ᱠᱟᱛᱮ ᱦᱚᱸᱜᱼᱚᱭ ᱞᱟᱦᱟ ᱦᱮᱡ ᱦᱩᱭ ᱠᱟᱱᱟ ᱾
ᱟᱪᱪᱷᱟ ᱚᱱᱟᱜᱮ ᱟᱹᱰᱤ ᱥᱟᱨᱦᱟᱣ ᱾ ᱡᱮ ᱯᱳᱭᱞᱳ ᱠᱷᱚᱱᱟᱜ ᱱᱤᱛ ᱩᱱᱟᱹᱜ ᱥᱟᱹᱜᱤᱧ ᱵᱮᱱ ᱦᱮᱡ ᱟᱠᱟᱱᱟ ᱛᱚ ᱚᱱᱟᱦᱚᱸ ᱟᱵᱚᱣᱟᱜ ᱡᱟᱱᱟᱢ ᱯᱟᱹᱨᱥᱤ ᱛᱮ ᱾ ᱛᱚ ᱦᱮᱸ ᱚᱱᱟᱜᱮ ᱟᱭᱢᱟ ᱥᱟᱨᱦᱟᱣ ᱛᱚ ᱟᱵᱚᱣᱟᱜ ᱥᱟᱶᱛᱟ ᱟᱨᱚ ᱞᱟᱦᱟ ᱥᱮᱫ ᱞᱟᱦᱟᱜ ᱛᱟᱵᱚᱱ ᱢᱟ ᱚᱱᱟ ᱤᱫᱤᱛᱮᱫ ᱦᱟᱯᱮᱱ ᱫᱤᱱ ᱨᱮ ᱾ ᱠᱟᱹᱢᱤ ᱛᱟᱵᱚᱱ ᱢᱮ ᱟᱨᱚ ᱡᱟᱦᱟᱸᱭ ᱦᱩᱰᱤᱧ ᱢᱟᱹᱭ ᱵᱟᱹᱵᱩ ᱛᱟᱠᱚ ᱦᱮᱱᱟᱜ ᱠᱚᱣᱟ ᱟᱹᱛᱩ ᱫᱤᱥᱚᱢ ᱠᱚᱨᱮ ᱩᱱᱠᱩ ᱠᱚᱦᱚᱸ ᱾ ᱠᱤ ᱡᱟᱛᱮ ᱠᱚ ᱥᱮᱬᱟᱭ ᱢᱟ ᱥᱮ ᱚᱱᱟ ᱠᱚ ᱤᱫᱤ ᱠᱟᱛᱮᱫ ᱠᱟᱹᱴᱤᱡ ᱢᱤᱫ ᱵᱟᱨ ᱠᱟᱛᱷᱟ ᱠᱚᱢ ᱞᱟᱹᱭ ᱟᱠᱚᱣᱟ ᱾
ᱦᱮᱸ ᱟᱨ ᱟᱢ ᱫᱚ ᱡᱟᱱᱟᱢ ᱟᱲᱟᱝ ᱛᱮᱫᱚ ᱵᱟᱢ ᱵᱟᱲᱟᱭ ᱛᱮ ᱾
ᱦᱮᱸ ᱵᱟᱲᱟᱭ ᱜᱤᱭᱟᱹᱧ ᱚᱱᱠᱟ ᱢᱟᱱᱮ ᱚᱞ ᱾ ᱦᱚ ᱚᱞ ᱯᱟᱲᱦᱟᱣ ᱢᱟᱱᱮ ᱯᱨᱟᱭ ᱡᱷᱚᱛᱚ ᱞᱮᱠᱟᱜᱤᱧ ᱫᱟᱲᱮᱭᱟᱜᱼᱟ ᱟᱨᱠᱤ ᱾ ᱢᱟᱱᱮ ᱥᱮᱬᱟ ᱦᱩᱭ ᱞᱮᱱ ᱜᱮᱭᱟ
ᱟᱹᱰᱤ ᱠᱩᱥᱤᱧ ᱵᱩᱡ ᱠᱮᱫᱟ ᱡᱮ ᱟᱢ ᱦᱚᱸ
ᱪᱤᱠᱤᱛᱮᱢ ᱯᱟᱲᱦᱟᱜ ᱠᱟᱱᱟ ᱥᱮ ᱪᱤᱠᱤ ᱯᱟᱲᱦᱟᱣ ᱦᱚᱢ ᱫᱟᱲᱮᱭᱟᱜᱼᱟ ᱚᱞ ᱦᱚᱢ ᱫᱟᱲᱮᱭᱟᱜᱼᱟ
ᱦᱳᱭ ᱦᱳᱭ ᱦᱮᱸ ᱱᱚᱣᱟ ᱫᱚ ᱡᱚᱛᱚ ᱥᱟᱱᱛᱟᱲᱜᱮ ᱵᱩᱡᱷᱟᱹᱣ ᱞᱟᱹᱠᱛᱤ ᱠᱟᱱ ᱛᱟᱵᱚᱱᱟ ᱡᱮ ᱱᱚᱣᱟ ᱫᱚ ᱟᱵᱚᱣᱟᱜ ᱡᱟᱲᱟ ᱡᱟᱱᱟᱢ ᱟᱲᱟᱝ ᱠᱟᱱᱟ ᱡᱟᱱᱟᱢ ᱟᱲᱟᱝ ᱛᱮ ᱚᱞ ᱨᱚᱲ ᱯᱟᱲᱦᱟᱣ ᱫᱚ ᱥᱮᱬᱟᱭ ᱛᱮᱜᱮ ᱦᱩᱭᱩᱜ ᱛᱟᱵᱚᱱᱟ
ᱦᱮᱸ
ᱡᱮ ᱦᱮᱸ ᱟᱢ ᱵᱟᱝᱞᱟᱢ ᱯᱟᱲᱦᱟᱜ ᱠᱟᱱᱟ ᱡᱮ ᱵᱟᱝ ᱱᱚᱣᱟ ᱫᱚ ᱯᱟᱲᱦᱟᱣ ᱦᱩᱭᱩᱜ ᱛᱟᱢᱟ ᱚᱱᱠᱟ ᱫᱚ ᱵᱟᱝ ᱟᱢ ᱵᱟᱝᱞᱟ ᱛᱮᱢ ᱯᱟᱲᱦᱟᱜ ᱠᱟᱱ ᱨᱮᱦᱚᱸ ᱱᱚᱣᱟ ᱫᱚ ᱥᱮᱬᱟ ᱩᱪᱤᱛ ᱥᱮ ᱞᱟᱹᱠᱛᱤ ᱠᱟᱱ ᱛᱟᱵᱚᱱᱟ ᱦᱚᱲ ᱦᱚᱸᱛᱚ ᱠᱚ ᱢᱮᱛᱟᱢᱟ ᱡᱮ ᱟᱢ ᱡᱮ ᱟᱯᱮᱭᱟᱜ ᱪᱤᱠᱤ ᱢᱟ ᱪᱟᱹᱞᱩᱣᱟᱠᱟᱱ ᱛᱚ ᱟᱯᱮᱭᱟᱜ ᱪᱤᱠᱤ ᱟᱢ ᱩᱠᱩᱨ ᱛᱤᱱᱟᱹᱜ ᱮᱢ ᱵᱟᱲᱟᱭᱟ ᱟᱯᱮᱭᱟᱜ ᱪᱤᱠᱤ
ᱦᱮᱸ ᱟᱨ ᱛᱟᱦᱚᱞᱮ ᱱᱤᱛᱚᱜ ᱫᱚ ᱪᱮᱫ ᱠᱚᱢ ᱪᱤᱠᱟᱹᱭᱟ
ᱱᱤᱛᱚᱜ ᱚᱱᱠᱟ ᱫᱚ ᱤᱧ ᱫᱚ ᱦᱟᱸᱜ ᱱᱤᱛᱚᱜ ᱫᱚ ᱚᱱᱠᱟ ᱵᱚᱞ ᱠᱚᱧ ᱠᱷᱮᱞ ᱵᱟᱲᱟᱜ ᱜᱮᱭᱟ ᱚᱱᱠᱟ ᱛᱟᱨᱟᱥᱤᱧ ᱫᱚ
ᱚᱸ
ᱦᱮᱸ ᱟᱢ ᱫᱚ ᱪᱮᱫ ᱠᱚᱢ ᱪᱤᱠᱟᱹᱭ ᱜᱮᱭᱟ ᱚᱱᱠᱟ
ᱱᱤᱛᱚᱜ ᱫᱚ ᱪᱮᱫ ᱦᱮᱸ ᱛᱟᱨᱟᱥᱤᱧ ᱫᱚ ᱠᱩᱲᱤ ᱜᱤᱫᱽᱨᱟᱹ ᱫᱚ ᱟᱹᱰᱤ ᱜᱟᱱ ᱟᱹᱰᱤ ᱟᱭᱢᱟ ᱠᱟᱹᱢᱤ ᱠᱚ ᱛᱟᱦᱮᱱ ᱜᱮᱭᱟ ᱥᱮ ᱚᱲᱟᱜ ᱨᱮᱱᱟᱜ ᱠᱟᱹᱢᱤ ᱠᱚ ᱫᱟᱠᱟ ᱪᱚᱸᱫᱟ ᱤᱥᱤᱱ ᱟᱭᱢᱟ ᱞᱮᱠᱟᱱ ᱠᱟᱹᱢᱤ ᱦᱮᱸ ᱨᱟᱪᱟ ᱡᱚᱜ ᱠᱚ ᱫᱟᱜ ᱟᱹᱜᱩ ᱠᱚ ᱵᱟᱹᱴᱤ ᱜᱟᱥᱟᱣ ᱠᱚ ᱚᱱᱟ ᱠᱚᱸ ᱚᱱᱟᱠᱩᱧ ᱠᱚᱨᱟᱣᱟ
ᱟᱪᱪᱷᱟ ᱟᱨ ᱚᱱᱠᱟ ᱟᱵᱚ ᱡᱚᱱᱚᱜ ᱵᱮᱱᱟᱣ ᱠᱚᱫᱚᱢ ᱵᱟᱲᱟᱭ ᱜᱮᱭᱟ ᱥᱮ ᱵᱟᱝ
ᱦᱮᱸ ᱡᱚᱱᱚᱜ ᱡᱚᱱᱚᱜ ᱵᱮᱱᱟᱣ ᱦᱚᱸᱧ ᱵᱟᱰᱟᱭ ᱜᱮᱭᱟ ᱟᱨ ᱯᱟᱹᱴᱭᱟᱹ ᱠᱚ ᱟᱨ ᱯᱟᱛᱲᱟ ᱯᱟᱹᱴᱤ ᱠᱚᱦᱚᱸ ᱥᱟᱱᱟᱢᱟᱜ ᱜᱤᱧ ᱵᱟᱲᱟᱭ ᱜᱮᱭᱟ
ᱦᱮᱸ ᱦᱮᱸ ᱟᱫᱚ ᱠᱩᱲᱤ ᱜᱤᱫᱽᱨᱟᱹ ᱫᱚ ᱚᱱᱟ ᱠᱚᱫᱚ ᱡᱚᱛᱚ ᱜᱮ ᱥᱮᱬᱟ ᱩᱪᱤᱛ ᱠᱟᱱᱟ
ᱦᱮᱸ ᱦᱮᱸ
ᱦᱩᱸ ᱡᱮᱢᱚᱱ ᱠᱚᱲᱟ ᱜᱤᱫᱽᱨᱟᱹᱢ ᱦᱩᱭᱩᱜ ᱠᱷᱟᱡ ᱫᱚ ᱢᱟᱱᱮ ᱱᱟᱦᱮᱞ ᱥᱤᱭᱳᱜ ᱫᱚ ᱥᱮᱬᱟᱭ ᱜᱮ ᱞᱟᱹᱠᱛᱤ ᱠᱟᱱ ᱛᱟᱢᱟ
ᱮᱠᱵᱟᱨᱮ ᱟᱨ